ᱦᱮᱞᱳ᱾
ᱦᱮᱸ, ᱨᱚᱜ, ᱦᱮᱸ ᱡᱚᱸᱦᱟᱨ ᱜᱮ, ᱟᱹᱞᱤᱧᱟᱜ ᱨᱚᱲ ᱟᱸᱡᱚᱢ ᱧᱟᱢᱚᱜ ᱠᱟᱱᱟ ᱛᱚ?
ᱦᱮᱸ ᱟᱸᱡᱚᱢᱚᱜ ᱠᱟᱱᱟ, ᱟᱨ ᱟᱹᱞᱤᱧᱟᱜ ᱵᱤᱱ ᱟᱸᱡᱚᱢ ᱧᱟᱢᱮᱜ-ᱟ ᱛᱚ?
ᱮᱠᱫᱚᱢ ᱜᱮ᱾
ᱦᱳᱭ ᱛᱟᱦᱚᱞᱮ ᱪᱮᱫ ᱞᱮᱠᱟ ᱢᱮᱱᱟᱜ ᱵᱤᱱᱟᱹ?
ᱩ ᱟᱹᱰᱤ ᱢᱚᱡᱽ᱾
ᱟᱪᱪᱷᱟ, ᱦᱮᱸ ᱟᱹᱞᱤᱧ ᱦᱚᱸ ᱢᱚᱡᱽ ᱜᱮ ᱢᱮᱱᱟᱜ ᱠᱟᱜ ᱞᱤᱧᱟᱹ᱾
ᱦᱮᱸ᱾
ᱟᱨ ᱛᱟᱦᱚᱞᱮ ᱠᱤᱫᱩᱵ ᱫᱚ ᱦᱩᱭ ᱵᱟᱲᱟᱭ ᱱᱟ ᱥᱮ ᱵᱟᱝ?
ᱵᱟᱝ ᱵᱟᱝ ᱱᱤᱛᱚᱜ ᱫᱚ ᱟᱹᱣᱨᱤ ᱞᱤᱧ ᱠᱮᱫᱳᱵᱚᱜᱼᱟ᱾ ᱠᱮᱫᱳᱵᱚᱜ-ᱟ ᱞᱤᱧ ᱠᱤᱪᱷᱩ ᱠᱷᱚᱱ ᱯᱚᱨᱮ ᱦᱚᱸᱜᱼᱚᱭ ᱛᱚ
ᱟᱭ ᱠᱤᱢᱤᱱ ᱢᱮᱭ ᱤᱥᱤᱱᱮᱜ ᱛᱟᱹᱞᱤᱧᱟ᱾
ᱟᱪᱪᱷᱟ᱾
ᱦᱩᱸ᱾ ᱛᱟᱞᱮ ᱟᱹᱵᱤᱱ ᱜᱮ ᱠᱤᱫᱳᱵ ᱟᱠᱟᱱᱟᱵᱤᱱ ᱥᱮ ᱵᱟᱝ?
ᱦᱮᱸ ᱟᱞᱤᱧ ᱦᱚᱸ ᱟᱹ ᱠᱤᱫᱩᱵ ᱵᱟᱲᱟ ᱠᱟᱱᱟ ᱞᱤᱧ, ᱟᱫᱚ ᱱᱚᱜ-ᱚᱭ ᱡᱤᱨᱟᱹᱣ ᱵᱟᱲᱟᱜ ᱞᱟᱹᱜᱤᱫ ᱟᱹᱞᱤᱧ ᱟᱫᱚ ᱱᱚᱣᱟ ᱮᱯ ᱨᱮᱜᱮ ᱠᱟᱹᱴᱤᱡ ᱮᱸ ᱴᱟᱭᱤᱢ ᱞᱤᱧ ᱮᱢᱟᱜ ᱠᱟᱱᱟ ᱠᱟᱹᱴᱤᱡ ᱨᱚᱲ ᱵᱟᱲᱟ ᱦᱩᱭᱩᱜ ᱠᱟᱱᱟ ᱱᱚᱜᱼᱚᱭ ᱛᱚ ᱱᱟᱦᱟᱜ ᱪᱟᱵᱟᱜ ᱞᱟᱹᱜᱤᱫᱚᱜ-ᱟᱱ ᱜᱟᱯᱟ ᱢᱮᱭᱟᱝ᱾
ᱱᱚ ᱦᱮᱸ ᱛᱚ ᱱᱟᱯᱟᱭ ᱠᱟᱛᱷᱟ ᱜᱮ, ᱟᱹᱞᱤᱧ ᱢᱟ ᱡᱟᱥ ᱛᱤ ᱵᱟᱹᱞᱤᱧ ᱵᱟᱲᱟᱭ ᱮᱯ ᱠᱚᱨᱮᱱᱟᱜ ᱫᱚ᱾ ᱟᱹᱞᱤᱧ ᱢᱟ ᱦᱚᱸᱜᱼᱚᱭ ᱜᱚᱞᱯᱚ ᱞᱤᱧ ᱢᱚᱱᱮ ᱟᱠᱟᱫ ᱟᱫᱚ ᱮᱦᱚᱵ ᱠᱟᱜ-ᱟ ᱞᱤᱧ ᱠᱤᱪᱷᱩ ᱢᱟᱦᱟ ᱞᱟᱦᱟ ᱠᱷᱚᱱᱟᱜ ᱜᱮ᱾
ᱟᱪᱪᱷᱟ ᱟᱪᱪᱷᱟ᱾
ᱟᱨ ᱛᱟᱦᱚᱞᱮ ᱟᱯᱮ ᱥᱮᱫ ᱫᱚ, ᱮᱸ ᱪᱟᱥ ᱠᱟᱹᱢᱤ ᱠᱚᱫᱚ ᱛᱤᱱᱟᱹᱜ ᱡᱷᱟᱹᱞ?
ᱪᱟᱥ ᱠᱟᱹᱢᱤ ᱠᱚᱫᱚ ᱟᱨ ᱟᱞᱚᱵᱤᱱ ᱞᱟᱹᱭᱟ ᱪᱟᱥ ᱠᱟᱹᱢᱤ ᱠᱚᱫᱚ ᱦᱚᱸᱜᱼᱚᱭ ᱟ ᱫᱟᱜ ᱡᱟᱹᱲᱤ ᱨᱮᱱᱟᱜ ᱟᱱᱟᱴ ᱠᱷᱟᱹᱛᱤᱨ ᱛᱮᱜᱮ, ᱟᱹᱞᱤᱧ ᱮᱦᱚᱵ ᱠᱚᱫᱚ ᱞᱤᱧ ᱮᱦᱚᱵ ᱟᱠᱟᱫᱟ ᱟᱫᱚ ᱠᱟᱹᱴᱤᱡ ᱡᱟᱦᱟᱸ ᱠᱚᱨᱮᱱᱟᱜ ᱫᱚ ᱵᱚᱫ
ᱵᱚᱛ ᱠᱚᱨᱮᱱᱟᱜ ᱫᱚ ᱵᱟᱝ ᱰᱩᱵᱟᱹ ᱠᱚᱨᱮᱱᱟᱜ ᱫᱚᱞᱤᱧ ᱮᱦᱚᱵ ᱟᱠᱟᱫᱟ, ᱟᱫᱚ ᱜᱷᱩᱴᱩ ᱠᱚᱨᱮᱱᱟᱜ ᱫᱚ ᱫᱟᱜ ᱵᱟᱹᱱᱩᱜ ᱠᱷᱟᱹᱛᱤᱨ ᱛᱮ ᱵᱟᱞᱤᱧ ᱮᱦᱚᱵ ᱫᱟᱲᱮ ᱠᱟᱣᱫᱟ᱾ ᱟᱨ ᱟᱹᱵᱤᱱ ᱜᱮ ᱚᱠᱟ ᱞᱮᱠᱟ ᱫᱚ?
ᱦᱳᱭ ᱟᱞᱮ ᱦᱚᱸ ᱚᱱᱠᱟᱜᱮ, ᱟᱞᱮ ᱫᱚ ᱚᱝᱠᱟ ᱨᱚᱦᱚᱭ ᱪᱟᱵᱟ ᱜᱚᱫ ᱠᱮᱜ ᱱᱟᱦᱟᱸᱜ ᱞᱮ ᱟᱨ ᱵᱟᱨᱭᱟ ᱜᱟᱱ ᱥᱟᱨᱮᱜ ᱟᱠᱟᱱ ᱛᱟᱞᱮᱭᱟ᱾
ᱚᱸ ᱟᱹᱰᱤ ᱢᱚᱡᱽ ᱠᱟᱛᱷᱟ ᱵᱤᱱ ᱞᱟᱹᱭ ᱠᱮᱜ ᱫᱚ ᱦᱟᱸᱜ ᱟᱹᱵᱤᱱ ᱥᱮᱜ᱾ ᱟᱹᱰᱤᱜᱮ ᱟᱹᱵᱤᱱ ᱫᱚᱵᱤᱱ ᱠᱟᱹᱢᱤ ᱫᱷᱩᱨᱟᱹᱣ ᱨᱟᱠᱟᱵ ᱟᱠᱟᱱᱟ᱾
ᱮᱠᱫᱚᱢ ᱟᱫᱚ ᱟᱸ ᱱᱚᱜᱼᱚᱭ ᱟᱣᱨᱤ ᱫᱟᱜᱽ ᱨᱮ ᱦᱟᱸᱜ ᱡᱟᱦᱟᱸ ᱫᱚ ᱦᱟᱸᱜ ᱟᱸ ᱨᱚᱦᱚᱲ ᱨᱮᱜᱮ ᱱᱟᱦᱟᱸᱜ ᱟᱸ ᱵᱟᱹᱭᱦᱟᱹᱲ ᱨᱮᱱᱟᱜ, ᱛᱚᱞᱟ ᱦᱩᱭ ᱞᱮᱱᱟ ᱛᱚ᱾ ᱟᱫᱚ ᱚᱱᱟᱛᱮ ᱫᱟᱜᱽ ᱥᱟᱶ ᱛᱟᱨᱟ ᱜᱮ ᱦᱟᱸᱜ ᱟᱫᱚ ᱨᱚᱦᱚᱭ ᱠᱚ ᱜᱟᱱ ᱜᱚᱫ ᱮᱱ ᱛᱟᱞᱮᱭᱟ᱾ ᱟᱨ ᱚᱱᱠᱟ ᱜᱮ ᱟᱫᱚ ᱫᱟᱜᱽ ᱠᱮᱜ ᱠᱷᱟᱱᱮ ᱟᱫᱚ ᱚᱱᱟ- ᱛᱮ ᱜᱷᱩᱴᱩ ᱠᱚᱨᱮᱱᱟᱜ ᱦᱚᱸ ᱚᱱᱟ ᱟᱪᱷᱲᱟ ᱛᱚᱨᱟ ᱠᱮᱫᱟᱞᱮ ᱟᱫᱚ ᱚᱱᱟ ᱦᱚᱸ ᱞᱚᱜᱚᱱ ᱜᱮ ᱦᱩᱭ ᱜᱚᱫ ᱱᱟ᱾ ᱢᱟᱨᱟᱝ ᱮᱱ ᱠᱷᱟᱱ ᱟᱫᱚ ᱚᱱᱟ ᱵᱟᱹᱭᱦᱟᱹᱲ ᱨᱮᱱᱟᱜ ᱨᱚᱦᱚᱭ, ᱨᱚᱦᱚᱭ ᱵᱟᱲᱟ ᱛᱮᱜᱮ ᱦᱟᱸᱜ ᱟᱫᱚ ᱚᱱᱟ ᱛᱚᱞᱟ ᱠᱚ ᱢᱟᱨᱟᱝ ᱮᱱ ᱠᱷᱟᱱ ᱟᱫᱚ ᱚᱱᱟ ᱦᱚᱸ ᱱᱟᱦᱟᱸᱜ ᱞᱮ ᱨᱚᱦᱚᱭ ᱛᱟᱨᱟ ᱜᱚᱫ ᱠᱮᱜ ᱜᱮᱭᱟ᱾
ᱦᱮᱸ᱾
ᱟᱨ ᱛᱟᱦᱚᱞᱮ ᱱᱤᱭᱟᱹ ᱫᱷᱟᱣ ᱫᱚ ᱟᱯᱮ ᱥᱮᱱ ᱫᱚ ᱟᱸ ᱛᱟᱦᱚᱞᱮ ᱪᱮᱫ ᱞᱮᱠᱟ ᱜᱚᱸᱜᱷᱟ ᱨᱚᱠᱚᱭᱡ ᱠᱚᱫᱚ? ᱧᱟᱢᱚᱜ ᱠᱟᱱᱟ ᱠᱚ ᱥᱮ ᱵᱟᱝᱟ ᱦᱟᱹᱠᱩ ᱠᱟᱴᱠᱚᱢ ᱠᱚ?
ᱟᱹᱰᱤ ᱟᱸᱴ ᱜᱮᱸ, ᱫᱚᱢᱮ ᱜᱮᱠᱚ ᱦᱩᱭ ᱟᱠᱟᱱᱟ ᱟᱨ ᱟᱞᱚᱵᱤᱱ ᱞᱟᱹᱭᱟ ᱦᱚᱸᱜᱼᱚᱭ ᱠᱤᱪᱷᱩ ᱫᱤᱱ ᱞᱟᱦᱟ ᱚᱱᱟ ᱩᱛᱩ ᱜᱮᱞᱤᱧ ᱡᱚᱢ ᱵᱟᱲᱟᱭᱮᱜ ᱛᱟᱦᱮᱸᱜ᱾
ᱟᱪᱪᱷᱟ ᱟᱪᱪᱷᱟ᱾
ᱮᱸ ᱦᱮᱸ, ᱟᱸ ᱢᱟ ᱟᱹᱞᱤᱧ ᱦᱚᱸᱞᱤᱧ ᱵᱚᱭᱮᱥ ᱫᱚᱞᱤᱧ ᱵᱚᱭᱮᱥ ᱟᱠᱟᱱᱟ ᱟᱫᱚ ᱛᱟᱦᱚᱞᱮ ᱟᱹᱞᱤᱧᱤᱜ ᱵᱩᱰᱷᱤ ᱦᱚᱸ ᱢᱟᱱᱮ ᱩᱱᱤᱭᱟᱜ ᱦᱚᱸ ᱩᱱᱤ ᱦᱚᱸ ᱫᱚᱢᱮ ᱤᱥᱤᱱ ᱫᱟᱲᱮᱭᱟᱜ ᱠᱟᱱᱟ ᱛᱟᱦᱚᱞᱮ ᱞᱟᱹᱭᱫᱟ ᱦᱟᱲᱟᱢ ᱵᱤᱫᱟᱹᱞ ᱨᱮ ᱡᱚᱢᱟᱜ ᱢᱮ ᱠᱟᱹᱴᱤᱜ᱾
ᱟᱪᱪᱷᱟ ᱟᱪᱪᱷᱟ, ᱟᱹᱰᱤ ᱵᱷᱟᱹᱜᱤ ᱜᱮ ᱛᱟᱦᱚᱞᱮ ᱠᱚ ᱡᱚᱢ ᱵᱟᱲᱟ ᱚᱪᱚᱭᱮᱜ ᱵᱤᱱᱟ᱾
ᱦᱳᱭ᱾ ᱛᱟᱦᱚᱞᱮ ᱠᱩᱠᱞᱤ ᱢᱟᱛᱚ ᱠᱩᱠᱞᱤ ᱦᱩᱭᱮᱱ ᱜᱮᱭᱟ ᱛᱟᱦᱚᱞᱮ ᱡᱮ ᱟᱹᱵᱤᱱ ᱢᱟ ᱛᱟᱦᱚᱞᱮ ᱱᱤᱛᱳᱜ ᱫᱚᱵᱤᱱ ᱡᱩᱨᱤ ᱯᱟᱹᱨᱤ ᱟᱠᱟᱱᱟ ᱥᱮ ᱱᱤᱛᱚᱜ ᱫᱚ ᱰᱟᱹᱝᱜᱩᱣᱟᱹ ᱯᱟᱹᱨᱤ ᱜᱮ ᱢᱮᱱᱟᱜ ᱵᱤᱱᱟ? ᱞᱟᱹᱭ ᱞᱮᱠᱷᱟᱱ ᱱᱟᱯᱟᱭ ᱠᱚᱜᱼᱟ᱾ ᱠᱟᱹᱴᱤᱜ ᱟᱹᱞᱤᱧ ᱦᱚᱸᱞᱤᱧ ᱵᱩᱡᱽ ᱠᱮᱭᱟ ᱟᱹᱵᱤᱱ ᱥᱮᱜ ᱟᱹᱞᱤᱧ ᱦᱚᱸᱞᱤᱧ ᱪᱟᱞᱟᱣ ᱠᱚᱜᱼᱟ ᱡᱮ ᱯᱮᱲᱟ ᱤᱭᱟᱹ ᱯᱚᱨᱚᱵᱽ ᱯᱟᱛᱟ ᱠᱚᱨᱮᱜ᱾
ᱟᱪᱪᱷᱟ ᱦᱳᱭ ᱟᱹᱞᱤᱧ ᱦᱚᱸ ᱚᱸ ᱡᱚᱫᱤ ᱵᱤᱱ ᱡᱩᱨᱤ ᱠᱟᱹᱞᱤᱧᱟ᱾
ᱚᱻ ᱟᱹᱰᱤ ᱢᱚᱸᱡᱽ ᱟᱹᱰᱤ ᱢᱚᱸᱡᱽ᱾ ᱛᱟᱦᱚᱞᱮ ᱜᱤᱫᱽᱨᱟᱹ ᱯᱤᱫᱽᱨᱟᱹ ᱠᱚᱫᱚ ᱛᱤᱱᱟᱹᱜ ᱜᱟᱱ ᱫᱚ? ᱛᱟᱦᱚᱞᱮ, ᱟᱹᱵᱤᱱᱟᱜ ᱦᱚᱸᱜᱼᱚᱭ ᱡᱩᱨᱤᱼᱯᱟᱹᱨᱤ ᱠᱟᱛᱮᱜ ᱦᱚᱸᱜᱼᱚᱭ ᱩᱱᱟᱹᱜ ᱪᱮᱨᱦᱟ ᱨᱟᱦᱟ ᱛᱟᱵᱤᱱ᱾ ᱟᱹᱰᱤ ᱟᱹᱞᱤᱧ ᱟᱹᱰᱤ ᱢᱚᱸᱡᱽ ᱞᱤᱧ ᱟᱹᱭᱠᱟᱹᱣ ᱠᱮᱫᱟ᱾
ᱟᱪᱪᱷᱟ, ᱦᱳᱭ ᱟᱫᱚ ᱡᱩᱨᱤ ᱵᱟᱹᱨᱤ ᱠᱟᱛᱮᱜ ᱦᱚᱸ ᱱᱤᱛᱚᱜ ᱢᱟ ᱫᱚᱢᱮ ᱠᱚ ᱠᱟᱹᱭᱡᱟᱹ ᱠᱷᱟᱹᱯᱟᱹᱨᱤ ᱠᱟᱱᱟ ᱱᱮᱛᱟᱨ ᱫᱚ ᱟᱹᱞᱤᱧ ᱫᱚ ᱱᱟᱦᱟᱸᱜ ᱚᱝᱠᱟ
ᱚᱻ ᱚᱠᱟᱞᱮᱠᱟ ᱟᱹᱵᱤᱱ ᱫᱚ?
ᱦᱮᱸ ᱚᱝᱠᱟ ᱠᱟᱹᱭᱡᱟᱹ ᱠᱷᱟᱹᱯᱟᱹᱲᱤ ᱫᱚ ᱵᱟᱝ ᱦᱩᱭ ᱠᱟᱱᱟ ᱛᱚ ᱟᱫᱚ ᱚᱱᱟᱛᱮ ᱱᱟᱦᱟᱸᱜ ᱨᱟᱹᱥ ᱨᱮᱜᱮ ᱢᱮᱱᱟᱜ ᱟᱠᱟᱜ ᱞᱤᱧᱟᱹ᱾ ᱟᱫᱚ ᱟᱹᱵᱤᱱ ᱜᱮ ᱦᱟᱸᱜ ᱛᱟᱦᱚᱞᱮ ᱥᱚᱝᱥᱟᱨ ᱤᱭᱟᱹ ᱪᱮᱜ ᱞᱮᱠᱟ ᱵᱤᱱ ᱵᱩᱡᱷᱟᱹᱣᱮᱜᱼᱟ?
ᱟ ᱟᱨ ᱟᱞᱚᱵᱤᱱ ᱞᱟᱹᱭᱟ ᱢᱟᱱᱮ ᱵᱩᱲᱦᱤ ᱢᱟ ᱱᱚᱝᱠᱟ ᱮᱜᱮᱨᱮᱜ ᱞᱤᱧᱟᱹ᱾ ᱢᱟᱱᱮ ᱵᱚᱦᱚᱜ ᱠᱚᱦᱚᱸ ᱢᱟᱱᱮ ᱵᱚᱦᱚᱜ ᱨᱮᱱᱟᱜ ᱩᱵ ᱠᱚᱦᱚᱸ ᱧᱩᱨᱩ ᱪᱟᱵᱟᱭᱮᱱ ᱛᱟᱞᱤᱧᱟ᱾ ᱟᱨ ᱡᱮ ᱢᱤᱜᱴᱟᱝ ᱞᱤᱧ ᱠᱟᱹᱢᱤᱭᱟ ᱟᱨ ᱢᱤᱫᱹᱜᱴᱟᱝᱮ ᱵᱩᱡᱷᱟᱹᱜᱼᱟᱢᱟ᱾ ᱟᱫᱚ ᱪᱮᱫ ᱞᱤᱧ ᱢᱮᱛᱟᱭᱼᱟ ᱟᱭᱟᱜ ᱦᱚᱸᱛᱚ ᱵᱚᱦᱚᱜ ᱩᱵ ᱯᱟᱹᱰᱩ ᱟᱠᱟᱱ ᱛᱟᱭᱟ᱾ ᱛᱟᱦᱚᱞᱮ ᱚᱱᱟ ᱠᱷᱟᱹᱛᱤᱨ ᱛᱮ ᱟᱹᱞᱤᱧ ᱦᱚᱸ ᱡᱟᱹᱥᱛᱤ ᱵᱟᱹᱞᱤᱧ ᱢᱮᱱ ᱫᱟᱲᱮᱟᱭᱟ ᱡᱟᱦᱟᱱᱟᱜ ᱞᱤᱧ ᱢᱮ ᱢᱮᱛᱟᱭ ᱠᱷᱟᱱ ᱞᱟᱹᱭᱟᱭ ᱡᱮ ᱢᱟ ᱩᱛᱩ ᱠᱚᱢ ᱞᱟᱝ ᱮᱢᱟᱢᱟ ᱫᱟᱠᱟ ᱵᱤᱥᱤ ᱞᱟᱝ ᱮᱢᱟᱢᱟ ᱵᱩᱞᱩᱝ ᱟᱛᱮᱫ ᱞᱟᱝ ᱡᱚᱢ ᱦᱚᱪᱚ ᱢᱮᱭᱟ᱾
ᱟᱪᱪᱷᱟ ᱟᱪᱪᱷᱟ ᱟᱫᱚ ᱛᱟᱦᱚᱞᱮ ᱚᱱᱠᱟ ᱟᱨᱦᱚᱸ ᱵᱤᱱ ᱞᱟᱹᱭ ᱠᱮᱫᱟ ᱫᱚᱢᱮ ᱤᱥᱤᱱ ᱵᱟᱥᱟᱝ ᱟᱵᱤᱱ ᱠᱟᱱᱟ ᱛᱟᱦᱚᱞᱮ ᱨᱟᱹᱜᱤ ᱠᱚ ᱤᱥᱤᱱᱵᱤᱱ ᱠᱟᱱᱟᱭ ᱥᱮ ᱚᱱᱠᱟ ᱵᱷᱟᱹᱜᱤ ᱵᱷᱟᱹᱜᱤ ᱛᱮᱜᱮ ᱞᱟᱹᱭᱵᱤᱱ ᱛᱚ ᱥᱟᱨᱟ ᱫᱤᱱ ᱜᱮ ᱮᱜᱮᱨ ᱵᱮᱱᱟᱭ᱾
ᱟᱫᱚ ᱪᱮᱫ ᱞᱤᱧ ᱞᱟᱹᱭᱟ ᱢᱤᱫᱴᱟᱝ ᱢᱟᱱᱮ ᱪᱮᱫ ᱞᱮᱠᱟ ᱠᱟᱛᱷᱟ ᱞᱤᱧ ᱞᱟᱹᱭᱟ ᱡᱮ ᱚᱱᱟ ᱟᱞᱤᱧᱟᱜ ᱢᱟ ᱚᱵᱷᱤᱜᱚᱛᱟ ᱦᱩᱭ ᱟᱠᱟᱱ ᱱᱤᱛᱚᱜ ᱢᱟ ᱱᱤᱛᱚᱜ ᱢᱟ ᱪᱚᱞᱞᱤᱥ ᱵᱚᱪᱷᱚᱨ ᱵᱟᱯᱞᱟ ᱠᱟᱛᱮ ᱦᱩᱭᱩ ᱟᱠᱟᱱ ᱛᱟᱹᱧᱟ᱾ ᱛᱟᱦᱚᱞᱮ ᱩᱭᱦᱟᱹᱨ ᱵᱤᱱ ᱛᱟᱦᱚᱞᱮ ᱚᱠᱟ ᱞᱮᱠᱟ ᱠᱟᱛᱮᱫ ᱩᱱᱤ ᱞᱤᱧ ᱦᱮᱸ ᱟᱹᱞᱤᱧᱟᱜ ᱩᱢᱮᱨ ᱢᱟ ᱱᱤᱛᱚᱜ ᱱᱚᱜᱼᱚᱭ ᱛᱤᱱᱟᱹᱜ ᱠᱚ ᱞᱟᱹᱭᱟ ᱮᱸ ᱥᱳᱛᱛᱚᱨ ᱠᱟᱪᱷᱟ ᱠᱟᱪᱷᱤ ᱜᱮ
ᱟᱪᱪᱷᱟ ᱟᱪᱪᱷᱟ᱾ ᱚ ᱦᱚᱸ ᱦᱳᱭ ᱟᱹᱞᱤᱧ ᱫᱚ ᱱᱚᱜᱼᱚᱭ ᱦᱟᱞᱮ ᱜᱮ ᱦᱟᱸᱜ ᱞᱤᱧ ᱵᱟᱯᱞᱟ ᱜᱚᱫ ᱟᱠᱟᱱᱟ᱾
ᱚᱻ ᱡᱟᱞᱟ ᱛᱟᱦᱚᱞᱮ ᱚ᱾
ᱟᱫᱚ ᱟᱵᱤᱱ ᱜᱮ ᱛᱟᱦᱚᱞᱮ ᱤᱭᱟᱹ ᱥᱚᱝᱥᱟᱨ ᱜᱟᱹᱲᱤ ᱫᱚ ᱛᱟᱦᱚᱞᱮ ᱪᱮᱫ ᱞᱮᱠᱟ ᱵᱤᱱ ᱪᱟᱞᱟᱣᱮᱫᱼᱟ ᱵᱷᱟᱹᱜᱤ ᱜᱮᱛᱚ ᱟᱫᱚ ᱪᱮᱫ ᱞᱮᱠᱟ ᱟᱹᱞᱤᱧ ᱫᱚ ᱩᱱᱟᱹᱜ ᱠᱤᱪᱷᱩ ᱫᱚ ᱵᱟᱹᱞᱤᱧ ᱵᱟᱲᱟᱭ ᱜᱚᱫ ᱠᱟᱜᱼᱟ ᱦᱟᱸᱜ ᱟᱫᱚ ᱠᱟᱹᱴᱤᱡ ᱵᱤᱱ ᱞᱟᱹᱭ ᱟᱹᱞᱤᱧ ᱠᱷᱟᱱ ᱡᱮ ᱪᱮᱫ ᱞᱮᱠᱟᱛᱮ ᱥᱚᱝᱥᱟᱨ ᱠᱚᱵᱤᱱ ᱪᱟᱞᱟᱣᱮᱫᱼᱟ ᱚᱱᱟ ᱠᱷᱟᱱ ᱟᱹᱞᱤᱧ ᱦᱚᱸ ᱠᱟᱹᱴᱤᱡ ᱩᱱᱟᱹᱜ ᱫᱤᱱ ᱱᱚᱜᱼᱚᱭ ᱪᱚᱞᱞᱤᱥ ᱵᱚᱪᱷᱚᱨ ᱵᱤᱱ ᱥᱚᱝᱥᱟᱨ ᱠᱮᱫᱼᱟ ᱛᱚ ᱛᱟᱦᱚᱞᱮ ᱟᱫᱚ ᱤᱱᱟᱹᱠᱷᱟᱱ ᱟᱹᱞᱤᱧ ᱦᱚᱸ ᱞᱟᱹᱭ ᱟᱹᱞᱤᱧ ᱵᱤᱱ ᱚᱱᱠᱟᱜᱮ ᱟᱹᱞᱤᱧ ᱦᱚᱸ ᱱᱟᱯᱟᱭ ᱥᱩᱞᱩᱠ ᱨᱮ ᱡᱮᱢᱚᱱ ᱞᱤᱧ ᱛᱟᱦᱮᱸ ᱫᱟᱲᱮᱭᱟᱜ ᱢᱟ᱾
ᱟᱫᱚ ᱪᱮᱫᱠᱟ ᱞᱤᱧ ᱞᱟᱹᱭᱟ ᱟᱹᱞᱤᱧ ᱚᱠᱛᱚ ᱨᱮᱫᱚ ᱢᱟ ᱟᱹᱞᱤᱧ ᱢᱟ ᱯᱟᱹᱦᱤᱞ ᱚᱠᱛᱚ ᱨᱮᱜᱮ ᱞᱤᱧ ᱡᱩᱨᱤ ᱯᱟᱹᱨᱤ ᱟᱠᱟᱱ᱾ ᱛᱟᱦᱚᱞᱮ ᱟᱹᱞᱤᱧᱟᱜ ᱚᱠᱛᱚ ᱨᱮᱫᱚ ᱪᱮᱫ ᱞᱮᱠᱟ ᱥᱤᱥᱴᱮᱢ ᱢᱟᱱᱮ ᱚᱱᱟ ᱫᱚ ᱠᱟᱹᱣᱰᱤ ᱨᱮᱱᱟᱜ ᱟᱱᱟᱴ ᱢᱟ ᱫᱚᱢᱮᱜᱮ ᱛᱟᱦᱮᱸ ᱠᱟᱱ ᱛᱟᱦᱚᱞᱮ ᱠᱟᱹᱢᱤ ᱡᱚᱝ ᱦᱚᱲ ᱦᱟᱸᱰᱮᱱᱟᱜ ᱦᱟᱹᱱᱤᱭᱟᱜ ᱱᱟᱢᱟᱞ ᱠᱟᱹᱢᱤ ᱦᱟᱱᱛᱮ ᱱᱟᱛᱮ ᱠᱷᱚᱱᱟᱜ ᱞᱤᱧ ᱟᱹᱜᱩᱭᱟ ᱟᱨ ᱚᱱᱠᱟ ᱠᱟᱛᱮ ᱜᱮ ᱢᱟᱱᱮ ᱜᱤᱫᱽᱨᱟᱹ ᱠᱚᱫᱚᱞᱤᱧ ᱡᱚᱢ ᱦᱟᱨᱟ ᱟᱠᱟᱫ ᱠᱚᱣᱟ᱾ ᱟᱨ ᱚᱞᱚᱜ ᱯᱟᱲᱦᱟᱜ ᱨᱮᱦᱚᱸ ᱡᱟᱦᱟᱸ ᱞᱮᱠᱟ ᱠᱟᱛᱮᱜ ᱞᱤᱧ ᱠᱚᱨᱟᱣ ᱨᱟᱠᱟᱵ ᱟᱠᱟᱫ ᱠᱚᱣᱟ᱾ ᱟᱨ ᱱᱮᱛᱟᱨ ᱚᱠᱛᱚ ᱨᱮᱫᱚ ᱪᱮᱫ ᱵᱤᱱ ᱞᱟᱹᱭᱟ ᱡᱮᱱ ᱮ ᱠᱚᱲᱟ ᱜᱤᱫᱽᱨᱟᱹ ᱢᱟ ᱯᱩᱱᱭᱟ ᱠᱩᱲᱤ ᱜᱤᱫᱽᱨᱟᱹ ᱢᱟ ᱯᱮᱭᱟ᱾
ᱚᱻ ᱟᱫᱚ ᱩᱱᱟᱹᱜ? ᱢᱟᱥᱮ ᱪᱤᱠᱟᱹᱛᱮ ᱟᱫᱚ ᱩᱱᱟᱹᱜ ᱫᱚᱵᱤᱱ ᱚᱞᱚᱜ ᱯᱟᱲᱦᱟᱣ ᱚᱪᱚᱭᱮᱫ ᱠᱚᱣᱟ?
ᱦᱮᱸ ᱚᱞᱚᱜ ᱯᱟᱲᱦᱟᱜ ᱚᱱᱟ ᱫᱚᱞᱤᱧ ᱠᱚᱨᱟᱣ ᱨᱟᱠᱟᱵ ᱠᱟᱫᱟ ᱚᱞᱚᱜ ᱯᱟᱲᱦᱟᱜ ᱫᱚᱞᱤᱧ ᱠᱚᱨᱟᱣ ᱦᱚᱪᱚ ᱟᱠᱟᱫ ᱠᱚᱣᱟ᱾ ᱟᱹᱞᱤᱧᱟᱜ ᱢᱟᱱᱮ ᱠᱟᱹᱢᱤ ᱦᱚᱸ ᱚᱱᱠᱟ ᱜᱮᱞᱤᱧ ᱠᱟᱹᱢᱤ ᱠᱟᱱ ᱛᱟᱦᱮᱸᱫ ᱚᱞᱚᱜ ᱯᱟᱲᱦᱟᱜ ᱞᱟᱹᱜᱤᱫ ᱫᱚ ᱜᱤᱫᱽᱨᱟᱹ ᱠᱚ ᱡᱮᱢᱚᱱ ᱟᱞᱚ ᱢᱟᱱᱮ ᱟᱞᱚᱠᱚ ᱟᱥᱠᱮᱛᱚᱜ ᱢᱟ ᱡᱮ ᱢᱟᱱᱮ ᱱᱩᱭ ᱵᱤᱥᱤ ᱯᱟᱲᱦᱟᱣ ᱠᱮᱫᱟ ᱦᱳᱭ ᱦᱟᱯᱮᱱ ᱫᱤᱱᱨᱮ ᱵᱟᱠᱷᱟᱡ ᱢᱟᱦᱟᱜ ᱥᱮᱪᱮᱫ ᱢᱟᱱᱮ ᱱᱟᱯᱟᱭ ᱥᱮᱪᱮᱫ ᱴᱷᱟᱶ ᱨᱮᱠᱚ ᱛᱟᱦᱮᱱ ᱢᱟ᱾ ᱟᱹᱞᱤᱧ ᱚᱱᱟ ᱜᱮᱞᱤᱧ ᱨᱤᱠᱟᱹ ᱞᱮᱫᱟ᱾ ᱛᱟᱦᱚᱞᱮ ᱟᱹᱞᱤᱧ ᱫᱚ
ᱵᱟᱝᱟ ᱠᱩᱲᱤ ᱜᱤᱫᱽᱨᱟᱹ ᱠᱚᱫᱚ ᱟᱨ ᱤᱭᱟᱹ ᱠᱚᱱᱟ ᱜᱤᱫᱽᱨᱟᱹ ᱵᱟᱴᱩᱠᱩ ᱛᱚᱞᱟᱫ ᱠᱚᱣᱟ ᱥᱮ ᱵᱟᱝ
ᱦᱮᱸ ᱟᱫᱚ ᱢᱟᱱᱮ ᱦᱚᱯᱚᱱ ᱵᱤᱴᱤ ᱜᱮ ᱱᱤᱛᱚᱜ ᱫᱚ ᱚᱞᱚᱜ ᱠᱟᱱ ᱜᱮᱭᱟᱭ ᱟᱫᱚ ᱵᱟᱹᱠᱤ ᱠᱚᱫᱚ ᱡᱷᱚᱛᱚ ᱜᱮ ᱱᱤᱛᱚᱜ ᱫᱚ ᱢᱟᱱᱮ ᱠᱟᱥᱢᱟᱨ ᱴᱚᱴᱠᱚ ᱫᱚᱠᱚ ᱠᱚ ᱦᱩᱭ ᱠᱟᱱᱟ᱾
ᱚᱻ ᱛᱟᱦᱚᱞᱮ ᱱᱟᱯᱟᱭ ᱱᱟᱯᱟᱭ ᱚᱲᱟᱜ ᱨᱮᱜᱮᱵᱤᱱ ᱜᱚᱝ ᱟᱠᱟᱫ ᱠᱚᱣᱟ ᱵᱟᱝ᱾
ᱦᱮᱸ ᱦᱮᱸ ᱟᱨ ᱟᱞᱚ ᱵᱤᱱ ᱞᱟᱹᱭᱟ ᱟᱫᱚ ᱟᱹᱵᱤᱱ ᱵᱤᱱ ᱞᱟᱹᱭᱮᱫ ᱛᱟᱦᱮᱸᱫ ᱡᱮ ᱦᱮᱸ ᱪᱮᱫ ᱦᱩᱫᱤᱥ ᱞᱤᱧ ᱮᱢᱟᱵᱤᱱ ᱠᱷᱟᱱ ᱟᱫᱚ ᱪᱮᱫ ᱞᱤᱧ ᱞᱟᱹᱭᱟ᱾ ᱩᱱ ᱚᱠᱛᱚ ᱟᱨ ᱱᱤᱭᱟᱹ ᱚᱠᱛᱚ ᱨᱮᱱᱟᱜ ᱯᱷᱟᱨᱟᱠ ᱫᱚ ᱚᱱᱟᱜᱮ᱾ ᱱᱮᱛᱟᱨᱟᱜ ᱢᱟ ᱟᱹᱰᱤ ᱨᱚᱠᱚᱢ ᱱᱟᱱᱟ ᱦᱩᱱᱟᱹᱨ ᱠᱟᱹᱢᱤ ᱦᱚᱨᱟ ᱩᱱ ᱚᱠᱛᱚ ᱢᱟ ᱵᱟᱝ ᱛᱟᱦᱮᱸ ᱠᱟᱱ ᱢᱟᱱᱮ ᱢᱤᱫᱴᱟᱝ ᱢᱟ ᱱᱤᱭᱟᱹ ᱫᱚ ᱪᱮᱫ ᱫᱚᱨᱠᱟᱨ ᱢᱟᱱᱮ ᱵᱟᱱᱟ ᱦᱚᱲᱟᱜ ᱵᱤᱪᱟᱹᱨ ᱢᱟᱱᱮ ᱠᱟᱛᱷᱟ ᱢᱤᱫ ᱚᱠᱟ ᱠᱟᱛᱷᱟᱨᱮ ᱥᱚᱴᱷᱤᱠ ᱛᱟᱦᱮᱸ ᱞᱮᱱᱠᱷᱟᱱ ᱚᱱᱟᱜᱮ ᱱᱟᱯᱟᱭ ᱛᱟᱦᱮᱱ ᱠᱷᱟᱱ ᱥᱚᱝᱥᱟᱨ ᱱᱟᱯᱟᱭ ᱛᱮ ᱪᱟᱞᱟᱜᱼᱟ᱾ ᱢᱟᱱᱮ ᱥᱩᱠ ᱥᱚᱢᱚᱭ ᱨᱮ ᱡᱟᱦᱟᱸ ᱞᱮᱠᱟ ᱨᱮᱦᱚᱸ ᱫᱩᱠ ᱥᱚᱢᱚᱭ ᱨᱮ ᱩᱱᱤ ᱥᱩᱨ ᱨᱮ ᱛᱟᱦᱮᱱ ᱠᱷᱟᱱ ᱜᱮ ᱡᱚᱛᱷᱮᱥᱴᱚ᱾
ᱦᱳᱭ ᱟᱹᱰᱤ ᱫᱟᱢᱟᱱ ᱠᱟᱛᱷᱟ ᱵᱤᱱ ᱞᱟᱹᱭᱟᱫ ᱞᱤᱧᱟᱹ᱾
ᱦᱳᱭ ᱛᱟᱦᱚᱞᱮ ᱟᱹᱵᱤᱱ ᱜᱮ ᱛᱟᱦᱚᱞᱮ ᱤᱭᱟᱹ ᱵᱟᱹᱵᱩ ᱢᱟᱹᱭ ᱠᱚᱫᱚ ᱢᱮᱱᱟᱜ ᱠᱚᱣᱟ ᱥᱮ ᱵᱟᱝ ᱛᱟᱦᱚᱞᱮ?
ᱦᱩᱸ ᱱᱤᱛᱚᱜᱜ ᱦᱟᱹᱵᱤᱡ ᱛᱮᱫᱚ ᱱᱟᱜ ᱟᱹᱣᱨᱤᱭᱟ ᱟᱫᱚ ᱩᱱ ᱫᱚ ᱯᱚᱨᱮ ᱛᱮ ᱱᱟᱜ ᱧᱮᱞ ᱦᱩᱭᱩᱜᱼᱟ᱾ ᱟᱫᱚᱞᱤᱧ ᱞᱟᱹᱭ ᱮᱫᱟ ᱡᱮ ᱦᱟᱯᱮ ᱥᱚᱝ ᱥᱚᱝᱥᱟᱨ ᱦᱩᱭ ᱞᱮᱜᱮ ᱴᱟᱠᱟ ᱯᱚᱭᱥᱟ ᱠᱚ ᱫᱚᱦᱚ ᱦᱩᱭ ᱞᱮᱜᱮ ᱦᱟᱸᱜ ᱩᱱᱫᱚ ᱟᱫᱚ ᱱᱤᱛᱚᱜ ᱢᱟ ᱟᱡ ᱚᱞᱚᱜ ᱯᱟᱲᱦᱟᱣ ᱞᱟᱹᱜᱤᱫ ᱢᱟᱻ ᱜᱤᱫᱽᱨᱟᱹ ᱠᱚ ᱚᱞᱚᱜ ᱯᱟᱲᱦᱟᱣ ᱦᱚᱪᱚ ᱞᱟᱹᱜᱤᱫ ᱥᱮ ᱡᱚᱢ ᱧᱩ ᱦᱚᱪᱚ ᱞᱟᱹᱜᱤᱫ ᱥᱮ ᱦᱚᱨᱚᱜ ᱵᱟᱸᱫᱮ ᱞᱟᱹᱜᱤᱫ ᱦᱚᱸ ᱱᱤᱛᱚᱜ ᱢᱟ ᱴᱟᱠᱟ ᱯᱚᱭᱥᱟ ᱞᱟᱜᱟᱜ-ᱟ᱾ ᱛᱚ᱾ ᱟᱫᱚ ᱚᱱᱟᱛᱮ ᱞᱟᱹᱭᱼᱟ ᱞᱤᱧ ᱡᱮ ᱚᱱᱟ ᱠᱚ ᱴᱟᱠᱟ ᱯᱚᱭᱥᱟ ᱠᱚ ᱠᱟᱹᱴᱤᱡ ᱞᱤᱧ ᱫᱚᱦᱚᱜ ᱧᱚᱜ ᱞᱮᱜᱮ᱾
ᱦᱮᱸ
ᱮᱠᱫᱚᱢ ᱜᱮ ᱮᱠᱫᱚᱢ ᱡᱚᱛᱷᱟᱛ ᱠᱟᱛᱷᱟ ᱜᱮ ᱵᱤᱱ ᱞᱟᱹᱭ ᱟᱠᱟᱫ-ᱟ᱾
ᱦᱳᱭ ᱦᱳᱭ᱾
ᱟᱫᱚ ᱪᱮᱫ ᱵᱚᱱ ᱪᱤᱠᱟᱹ ᱫᱟᱲᱮᱭᱟᱜᱼᱟ ᱱᱤᱛᱚᱜ ᱠᱟᱹᱣᱰᱤ ᱵᱟᱝ ᱛᱟᱦᱮᱱ ᱠᱷᱟᱱ ᱚᱠᱚᱭ ᱦᱚᱸᱛᱚ ᱵᱟᱠᱚ ᱪᱤᱱᱦᱟᱹᱣ ᱫᱟᱲᱮᱭᱟᱵᱚᱱᱟ ᱟᱵᱚ ᱫᱚ᱾ ᱦᱮᱸ ᱠᱟᱹᱣᱰᱤ ᱨᱮᱱᱟᱜ ᱜᱮᱛᱚ ᱟᱱᱟᱴ ᱛᱟᱵᱚᱱ ᱫᱚ ᱟᱵᱚᱣᱟᱜ ᱫᱚ ᱡᱟᱹᱥᱛᱤ ᱠᱟᱭᱛᱮ᱾
ᱮᱠᱫᱚᱢ ᱮᱠᱫᱚᱢ᱾
ᱛᱟᱦᱚᱞᱮ ᱫᱩᱠ ᱦᱟᱨᱠᱮᱛ ᱨᱮᱱᱟᱜ ᱠᱟᱛᱷᱟ ᱠᱚᱫᱚ ᱞᱟᱹᱭᱟᱹᱜ ᱜᱮᱭᱟ ᱛᱟᱦᱚᱞᱮ
ᱛᱟᱦᱮᱸᱼᱟ ᱾ ᱦᱳᱭ ᱠᱩᱞᱤᱭᱮᱫ ᱵᱤᱱ ᱛᱟᱦᱮᱸ ᱞᱤᱧ ᱟᱨ ᱛᱟᱦᱚᱞᱮ ᱟᱹᱵᱤᱱ ᱫᱚ ᱟᱹᱵᱤᱱ ᱛᱮᱜᱮ ᱵᱤᱱ ᱧᱟᱢ ᱠᱟᱱ ᱛᱟᱦᱮᱸ ᱥᱮ ᱚᱱᱠᱟ ᱚᱲᱟᱜ ᱦᱚᱲ ᱠᱩᱥᱤᱭᱟᱛᱮ ᱜᱮᱠᱚ ᱧᱟᱯᱟᱢ ᱟᱠᱟᱫ ᱵᱤᱱ ᱛᱟᱦᱮᱸᱫᱚᱜᱼᱟ?
ᱦᱮᱸ ᱟᱞᱤᱧᱟᱜ ᱫᱚ ᱟᱹᱰᱤ ᱟᱞᱟᱫᱟ᱾ ᱪᱮᱫᱠᱟᱞᱤᱧ ᱞᱟᱹᱭᱟ ᱟᱫᱚ᱾ ᱩᱸᱻ ᱞᱟᱹᱭ ᱛᱮᱦᱚᱸ ᱵᱟᱹᱞᱤᱧ ᱵᱩᱡᱷᱟᱹᱣ ᱦᱚᱪᱚ ᱫᱟᱲᱮ ᱵᱮᱱᱟ ᱩᱸᱻ ᱠᱟᱛᱟᱴᱟᱜ ᱫᱚ ᱱᱚᱝᱠᱟ ᱛᱟᱦᱮᱸ ᱠᱟᱱ ᱛᱟᱹᱟᱞᱤᱧᱟ ᱟᱹᱞᱤᱧ ᱦᱚᱸ ᱢᱟᱱᱮ ᱩᱱ ᱚᱠᱛᱚ ᱨᱮᱛᱚ ᱛᱟ ᱦᱮᱸ ᱠᱟᱰᱟ ᱜᱩᱯᱤᱧ ᱪᱟᱞᱟᱣ ᱞᱮᱱᱟ ᱠᱤᱥᱟᱹᱟᱹᱲᱟᱜ ᱛᱟᱦᱚᱞᱮ ᱜᱟᱰᱟ ᱫᱷᱟᱨᱮ ᱟᱨ ᱩᱱ ᱚᱠᱛᱚ ᱩᱱᱤ ᱦᱚᱸ ᱪᱟᱛᱚᱢ ᱟᱲᱟᱜ ᱥᱤᱫ ᱮ ᱦᱮᱡ ᱞᱮᱱᱟᱤᱡ ᱵᱩᱰᱤ ᱫᱚ ᱢᱤᱫ ᱠᱚᱭᱚᱜ ᱨᱮᱜᱮ ᱟᱹᱞᱤᱧ ᱫᱚ ᱯᱩᱨᱟ ᱟᱫᱚ ᱟᱫᱚ ᱪᱮᱫ ᱞᱤᱧ ᱞᱟᱹᱭᱟ ᱟᱫᱚ ᱞᱟᱡᱟᱣ ᱜᱮᱞᱤᱧ ᱟᱹᱭᱠᱟᱹᱣᱮᱫᱟ ᱟᱫᱚ ᱡᱟᱹᱥᱛᱤ ᱠᱟᱛᱷᱟ ᱵᱟᱹᱞᱤᱧ ᱞᱟᱹᱭ ᱫᱟᱲᱮᱭᱟᱜ ᱠᱟᱱᱟ᱾
ᱟᱪᱪᱷᱟ ᱦᱮᱸᱛᱚ ᱛᱟᱦᱚᱞᱮ ᱩᱱ ᱥᱚᱢᱚᱭ ᱛᱟᱦᱚᱞᱮ ᱪᱚᱨᱚᱠ ᱜᱮ ᱯᱟᱞᱮ ᱛᱟᱦᱮᱸ ᱠᱟᱱᱟᱭ ᱟᱵᱤᱱᱤᱜ ᱮᱨᱟ᱾
ᱩᱯᱷ ᱟᱨ ᱟᱞᱚᱵᱤᱱ ᱞᱟᱹᱭᱟ ᱱᱤᱛᱚᱜ ᱩᱱ ᱚᱠᱛᱚ ᱞᱤᱧ ᱧᱮᱞ ᱞᱮᱠᱷᱟᱱ ᱢᱟᱱᱮ ᱢᱟᱱᱮ ᱩᱱ ᱚᱠᱛᱚ ᱨᱮᱱᱟᱜ ᱡᱩᱣᱟᱹᱱ ᱦᱚᱲᱢᱚ ᱜᱮ ᱟᱹᱞᱤᱧ ᱟᱨᱦᱚᱸ ᱫᱟᱹᱲ ᱨᱟᱠᱟᱵ ᱟᱹᱞᱤᱧ ᱢᱚᱱᱮᱭᱟᱞᱤᱧ ᱡᱮ ᱟᱨᱦᱚᱸ ᱯᱟᱪᱮᱫ ᱞᱤᱧ ᱡᱩᱣᱟᱹᱱ ᱞᱮᱱᱠᱷᱟᱱ ᱛᱤᱱᱟᱹᱜ ᱜᱟᱱ ᱵᱟᱭᱠ ᱢᱟ
ᱛᱟᱦᱚᱞᱮ ᱟᱵᱤᱱ ᱜᱮ ᱛᱟᱦᱚᱞᱮ
ᱟᱫᱚ ᱚᱱᱟ ᱠᱚᱼᱼ ᱠᱟᱛᱷᱟ ᱫᱤᱥᱟᱹ ᱠᱟᱛᱮ ᱜᱮᱛᱚ ᱱᱟᱱᱟᱜ ᱱᱟᱯᱟᱭ ᱵᱩᱡᱷᱟᱹᱜ-ᱟ ᱡᱮ ᱟᱵᱤᱱ ᱱᱚᱝᱠᱟ ᱠᱟᱛᱮᱵᱤᱱ ᱧᱟᱯᱟᱢ ᱞᱮᱱᱟ ᱥᱮ ᱱᱚᱝᱠᱟ ᱠᱟᱛᱮ ᱟᱵᱤᱱᱟᱜ ᱵᱟᱯᱞᱟᱼᱼ ᱦᱩᱭ ᱞᱮᱱᱟ ᱟᱫᱚ ᱚᱱᱟ ᱜᱮᱛᱚ ᱢᱟᱱᱮ ᱟᱹᱰᱤ ᱨᱟᱹᱥᱠᱟᱹᱼᱼ ᱢᱟᱱᱮ ᱵᱷᱟᱹᱜᱤ ᱛᱮᱵᱤᱱ ᱧᱟᱯᱟᱢ ᱞᱮᱱᱟ ᱥᱮ ᱟᱵᱤᱱᱟᱜ ᱵᱟᱯᱞᱟ ᱦᱩᱭᱱᱟ᱾ ᱟᱨ ᱱᱚᱜᱼᱚᱭ ᱱᱩᱱᱟᱹᱜ ᱫᱤᱱ ᱢᱮᱱᱟᱜ ᱟᱠᱟᱫ ᱵᱤᱱᱟ ᱟᱨᱼᱼ
ᱦᱳᱭ ᱦᱳᱭ᱾
ᱮ
ᱛᱟᱦᱚᱞᱮ ᱟᱹᱞᱤᱧ ᱞᱤᱧ ᱞᱟᱹᱭᱮᱫ ᱛᱟᱦᱮᱸᱫ ᱡᱮ ᱟᱹᱵᱤᱱ ᱢᱟ ᱚᱠᱟᱞᱮᱠᱟ ᱛᱟᱦᱚᱞᱮ? ᱦᱮᱸ ᱮᱠᱫᱚᱢ ᱟᱞᱚ᱾ ᱟᱨ ᱱᱮᱛᱟᱨ ᱢᱟ ᱦᱳᱭ ᱱᱮᱛᱟᱨ ᱢᱟ ᱠᱟᱹᱴᱤᱡ ᱟᱫᱚ ᱩᱢᱮᱨ ᱠᱟᱱᱟᱭ ᱛᱚ᱾
ᱢᱮᱱᱠᱷᱟᱱ ᱢᱟᱱᱮ ᱪᱚᱨᱚᱠ ᱛᱮᱫᱚ ᱵᱟᱭ ᱠᱚᱢᱟ ᱵᱩᱦᱩ ᱪᱚᱨᱚᱠ᱾
ᱟᱪᱪᱷᱟ ᱟᱪᱪᱷᱟ ᱦᱳᱭ᱾
ᱛᱟᱦᱞᱮ ᱟᱹᱵᱤᱱᱟᱜ ᱫᱚ ᱪᱮᱫᱠᱟ ᱞᱮᱠᱟ? ᱚᱠᱟ ᱞᱮᱠᱟ ᱟᱹᱞᱤᱧ ᱞᱤᱧ ᱞᱟᱹᱭᱫᱟ ᱡᱮ ᱟᱵᱤᱱᱟᱜ ᱫᱚ ᱚᱠᱟᱞᱮ ᱞᱮᱠᱟ ᱛᱟᱦᱚᱞᱮ᱾ ᱫᱩᱞᱟᱹᱲ ᱥᱟᱹᱜᱟᱹᱭ ᱛᱮ ᱥᱮ ᱦᱳᱭ,
ᱦᱳᱭ ᱟᱹᱞᱤᱧ ᱫᱚ ᱤᱭᱟᱹ ᱚᱲᱟᱜ ᱦᱚᱲ ᱠᱚᱭ ᱠᱚ ᱧᱟᱯᱟᱢᱟᱜ ᱧᱟᱯᱟᱢ ᱠᱟᱜ ᱞᱤᱧ ᱛᱟᱦᱮᱸᱫᱚᱜᱼᱟ᱾ ᱟᱫᱚ ᱚᱲᱟᱜ ᱦᱚᱲᱟᱜ ᱠᱩᱥᱤ ᱠᱚᱛᱮ ᱜᱮ ᱜᱚᱝ ᱞᱮᱱ ᱛᱟᱦᱮᱸ ᱫᱚᱜᱟ᱾ ᱪᱮᱫ ᱞᱤᱧ ᱪᱤᱠᱟᱹᱭᱟ ᱟ ᱤᱧᱟ ᱥᱟᱨᱟ ᱡᱤᱵᱚᱱ ᱟᱫᱚ ᱚᱱᱟᱛᱮ ᱟᱫᱚ ᱱᱤᱛᱚᱜ ᱫᱚ ᱟᱹᱞᱤᱧ ᱠᱩᱥᱤᱨ ᱨᱮ ᱢᱮᱱᱟᱜ ᱞᱤᱧᱟ ᱩᱱᱤ ᱥᱟᱶ ᱛᱮᱜᱮ᱾
ᱦᱳᱭ ᱛᱚ ᱥᱩᱠ ᱛᱮ ᱛᱟᱦᱮᱱ ᱵᱤᱱ ᱚᱱᱟᱜᱮ ᱟᱹᱞᱤᱧ ᱦᱚᱞᱤᱧ ᱟᱥᱚᱜᱼᱟ᱾ ᱱᱟᱯᱟᱭ ᱛᱮ ᱛᱟᱦᱮᱱ ᱵᱤᱱ᱾
ᱦᱳᱭ ᱦᱳᱭ ᱟᱹᱵᱤᱱ ᱦᱚᱸ ᱟᱨᱦᱚᱸ ᱥᱩᱠᱛᱮ ᱛᱟᱦᱮᱱ ᱵᱤᱱ ᱟᱨᱚᱸ ᱟᱹᱰᱤ ᱥᱮᱨᱢᱟ᱾ ᱛᱟᱦᱮᱱ ᱵᱤᱱ,
ᱦᱳᱭ ᱟᱫᱚ ᱪᱟᱣ ᱥᱮᱨᱢᱟ ᱞᱮᱠᱟᱜᱮ ᱟᱫᱚ ᱛᱤᱱᱟᱹᱜ ᱥᱮᱨᱢᱟ ᱫᱚᱞᱤᱧ ᱛᱟᱦᱮᱱ ᱵᱚᱦᱩ ᱥᱮᱨᱢᱟ ᱜᱮᱞᱤᱧ ᱤᱭᱟᱹ ᱠᱟᱜᱼᱟ᱾
ᱦᱮᱸ ᱟᱫᱚ ᱟᱨ ᱪᱟᱸᱫᱳ ᱵᱚᱸᱜᱟᱜ ᱫᱟᱭᱟ ᱫᱩᱞᱟᱹᱲ ᱛᱮ ᱛᱤᱱᱟᱹᱜ ᱫᱤᱱ ᱞᱤᱧ ᱛᱟᱦᱮᱱ ᱠᱷᱟᱱ᱾ ᱛᱟᱦᱚᱞᱮ ᱟᱢ ᱠᱟᱛᱷᱟ ᱵᱟᱨᱛᱟ ᱦᱤᱥᱟᱹᱵ ᱞᱮᱠᱟᱛᱮ ᱫᱚ᱾ ᱛᱚ ᱢᱟ ᱦᱳᱭ᱾ ᱟᱵᱮᱱ ᱟᱜ ᱟᱨ ᱟᱹᱞᱤᱧᱟᱜ ᱠᱟᱛᱷᱟ ᱵᱟᱛᱟ ᱦᱤᱥᱟᱹᱵ ᱞᱮᱠᱷᱟᱱ ᱛᱮᱫᱚ ᱢᱟᱱᱮ ᱟᱹᱞᱤᱧ ᱢᱟ ᱟᱹᱰᱤ ᱞᱤᱧᱼᱼ ᱢᱟᱱᱮ ᱩᱢᱮᱨᱟᱱ ᱦᱚᱲ ᱠᱟᱱ ᱜᱮᱭᱟᱞᱤᱧ ᱛᱟᱦᱚᱞᱮ ᱟᱹᱞᱤᱧ ᱦᱚᱞᱤᱧ ᱟᱥᱚᱜᱼᱟ᱾ ᱛᱟᱦᱚᱞᱮ ᱦᱮ ᱟᱹᱵᱤᱱ ᱥᱮᱫ ᱪᱟᱞᱟᱜ ᱟᱹᱞᱤᱧ ᱯᱚᱨᱚᱵᱽ ᱯᱟᱛᱟ ᱠᱚᱨᱮ ᱢᱤᱫ ᱚᱠᱛᱚᱨ ᱨᱮ ᱛᱟᱦᱚᱞᱮᱼᱼ ᱢᱤᱫ ᱯᱷᱩᱲᱩᱜ ᱦᱟᱺᱰᱤ ᱫᱚᱵᱤᱱ ᱢᱟᱱᱮ ᱢᱤᱫ ᱦᱳᱭ ᱦᱳᱭ᱾
ᱦᱳᱭ ᱦᱳᱭ ᱟᱹᱵᱤᱱᱤᱡ ᱮᱨᱟ ᱦᱚᱸ ᱟᱹᱜᱩ ᱛᱚᱨᱟᱭ ᱵᱤᱱ ᱦᱟᱸᱜ ᱟᱫᱚ ᱩᱱᱫᱚ᱾